ᱥᱮ ᱵᱟᱝ᱾
᱾ ᱾ ᱱᱤᱛᱚᱜ ᱵᱤᱱ ᱟᱸᱡᱚᱢ ᱮᱜᱼᱟ?
ᱟᱹᱵᱤᱱᱟᱜ ᱨᱚᱲ ᱫᱚ ᱦᱟᱯᱮ ᱵᱮᱥ ᱞᱮᱠᱟ ᱵᱟᱹᱞᱤᱧ ᱟᱸᱡᱚᱢ ᱞᱮᱼᱟ ᱠᱟᱹᱴᱤᱡ ᱠᱟᱴᱟ ᱠᱟᱴᱟ ᱧᱚᱜ ᱟᱸᱡᱚᱢᱱᱟ, ᱥᱟᱭᱤᱰ ᱧᱚᱜ ᱪᱟᱞᱟᱜ ᱵᱤᱱ᱾
ᱦᱳᱭ ᱟᱹᱞᱤᱧ ᱦᱩᱸ, ᱟᱹᱞᱤᱧ ᱢᱟ ᱟᱵᱮᱱᱟᱜ ᱢᱟ ᱵᱮᱥ ᱜᱮᱞᱤᱧ ᱟᱸᱡᱚᱢᱮᱫ᱾ ᱟᱵᱮᱱ ᱜᱮ ᱚᱠᱟ ᱞᱮᱠᱟ ᱵᱮᱱ ᱟᱸᱡᱚᱢᱮᱫᱼᱟ ᱥᱮ ᱵᱟᱝ, ᱟᱫᱚ ᱴᱷᱤᱠ ᱜᱮᱭᱟ ᱚᱱᱟᱜᱮ‌ ᱢᱟ ᱦᱚᱸᱜᱼᱚᱭ ᱥᱟᱭᱤᱱᱥ ᱥᱮᱡ ᱞᱤᱧ ᱦᱮᱡ ᱟᱫᱚ ᱠᱟᱛᱷᱟ ᱫᱚ ᱱᱚᱝᱠᱟ ᱦᱩᱭᱩᱜ ᱠᱟᱱᱟ, ᱟᱯᱮ ᱥᱮᱫ ᱫᱚ ᱱᱚᱜᱼᱚᱭ ᱡᱟᱦᱟᱸ ᱫᱚ ᱵᱷᱟᱰᱟᱱ ᱦᱚᱭ ᱥᱮ ᱡᱟᱦᱟᱸᱭ ᱢᱤᱫ ᱦᱚᱲ ᱵᱚᱸᱜᱟ ᱛᱟᱞᱟ ᱞᱮᱱᱠᱷᱟᱱ, ᱟᱨ ᱛᱚ ᱱᱚᱜᱼᱚᱭ ᱚᱱᱟ ᱠᱚ ᱡᱟᱦᱟᱸ ᱛᱤᱱᱟᱹᱜ ᱵᱷᱟᱰᱟᱱ ᱠᱟᱹᱢᱤᱦᱚᱨᱟ, ᱥᱮ ᱛᱮᱞ ᱱᱟᱦᱟᱱ ᱠᱟᱹᱢᱤ ᱦᱚᱨᱟ᱾ ᱮᱸ, ᱛᱤᱱᱟᱹᱜ ᱫᱤᱱ ᱠᱚᱛᱮ ᱯᱮ ᱟᱯᱮ ᱫᱚ ᱯᱩᱨᱟᱹᱣ ᱜᱮᱭᱟ ᱵᱷᱟᱰᱟᱱ ᱥᱮ ᱛᱮᱞ ᱱᱟᱦᱮᱱ ᱠᱟᱹᱢᱤ ᱦᱚᱨᱟ ᱠᱚ?
ᱟᱞᱮ ᱫᱚ ᱚᱱᱟ ᱜᱚᱡ-ᱜᱩᱨ ᱯᱚᱨᱮ ᱯᱚᱨᱮᱨ ᱫᱤᱱ ᱨᱮ ᱡᱟᱦᱟᱸ ᱜᱚᱡ ᱠᱟᱛᱮ ᱜᱚᱡ ᱥᱤᱢ ᱠᱚ ᱜᱩᱨᱤ ᱠᱟᱛᱮ, ᱤᱱᱟᱹ ᱛᱟᱭᱚᱢ ᱡᱟᱦᱟᱸ ᱫᱚ ᱛᱮᱞ ᱱᱟᱹᱦᱟᱱ ᱠᱟᱹᱢᱤ ᱠᱚ ᱦᱩᱭᱩᱜᱼᱟ, ᱱᱟᱹᱭ ᱛᱮᱠᱚ ᱤᱫᱤᱭᱮᱭᱟ ᱩᱱ ᱡᱟᱦᱟᱸ ᱫᱚ ᱠᱷᱟᱱ ᱦᱚᱸᱭ ᱡᱟᱝ ᱵᱟᱦᱟ ᱫᱚ ᱵᱟᱹᱴᱤ ᱨᱮᱠᱚ᱾ ᱥᱟᱥᱟᱝ ᱫᱟᱜ ᱛᱮᱠᱚ ᱫᱩᱞᱼᱟ, ᱤᱱᱟᱹ ᱛᱟᱭᱚᱢ ᱮ ᱠᱚ ᱤᱫᱤᱭᱮᱭᱟ᱾ ᱟᱨ ᱩᱱᱤ ᱡᱟᱦᱟᱸᱭ ᱜᱚᱡ ᱜᱩᱨ ᱠᱟᱱ ᱫᱚ ᱩᱱᱤ ᱨᱮᱱ ᱜᱤᱫᱽᱨᱟᱹ ᱫᱚᱠᱚ ᱯᱩᱴᱩᱨᱤᱭᱟ᱾ ᱟᱨ ᱱᱩᱭ ᱤᱫᱤ ᱟᱹᱜᱩ ᱥᱚᱢᱚᱭ ᱜᱮ ᱦᱮᱡ ᱠᱟᱛᱮ ᱡᱚᱝ ᱵᱚᱞ ᱚᱨ ᱵᱟᱲᱟᱭᱮᱭᱟ ᱟᱨ ᱤᱱᱟᱹ ᱛᱟᱭᱚᱢ ᱜᱮ᱾ ᱟᱫᱚ ᱟᱞᱮ ᱫᱚ ᱵᱚᱪᱷᱚᱨ ᱢᱤᱫ ᱵᱚᱪᱷᱚᱨ ᱵᱟᱠᱷᱟᱱ ᱵᱟᱨ ᱵᱚᱪᱷᱚᱨ ᱫᱚ ᱚᱠᱚᱭ ᱚᱠᱟ ᱞᱮᱠᱟᱭ - ᱥᱟᱹᱛᱚᱜ-ᱟ, ᱚᱱᱠᱟ ᱦᱤᱥᱟᱹᱵ ᱛᱮ ᱵᱷᱟᱸᱰᱟᱱ ᱠᱟᱹᱢᱤᱦᱚᱨᱟ ᱫᱚ ᱦᱩᱭᱩᱜ ᱛᱟᱞᱮᱭᱟ ᱥᱚᱝᱜᱮ ᱥᱟᱛᱚ ᱫᱚ ᱵᱟᱝᱼᱟ᱾ ᱟᱫᱚ ᱟᱞᱮ ᱢᱟ ᱟᱛᱩ ᱨᱮᱱ ᱦᱚᱲ ᱠᱚ ᱵᱷᱚᱡᱽ ᱡᱚᱢ ᱦᱚᱪᱚ ᱠᱚ ᱦᱩᱭᱩᱜᱼᱟ, ᱟᱫᱚ ᱡᱚᱛᱚ ᱦᱚᱲ ᱢᱟ ᱵᱟᱵᱚᱱ ᱫᱟᱲᱮᱭᱟᱜᱼᱟ᱾ ᱯᱚᱭᱥᱟ ᱠᱚᱨᱮᱱᱟᱜ ᱢᱟ ᱴᱷᱤᱠ ᱠᱚ ᱵᱟᱝ ᱛᱟᱦᱮᱸᱱᱟ ᱟᱱᱟᱴ ᱦᱤᱡᱩᱜ ᱜᱮᱭᱟ, ᱟᱫᱚ ᱚᱱᱟ ᱠᱷᱟᱹᱛᱤᱨ ᱟᱞᱮ ᱫᱚ ᱵᱟᱨ ᱯᱮ ᱵᱚᱪᱷᱚᱨ ᱯᱚᱨᱮ ᱦᱚᱸᱠᱚ ᱵᱷᱟᱸᱰᱟᱱᱚᱜ ᱜᱮᱭᱟ᱾
ᱟᱪᱪᱷᱟ ᱟᱪᱪᱷᱟ ᱛᱚᱵᱮ ᱱᱚᱣᱟ ᱠᱟᱛᱷᱟ ᱫᱚᱞᱤᱧ ᱵᱩᱡᱷᱟᱹᱣ ᱠᱮᱫᱟ ᱡᱮ ᱟᱯᱮ ᱥᱮᱱ ᱫᱚ ᱦᱚᱜ ᱚᱱᱠᱟ ᱵᱟᱨ ᱯᱮ ᱵᱚᱪᱷᱚᱨ ᱯᱚᱨᱮ ᱦᱚᱸᱠᱚ ᱵᱷᱟᱸᱰᱟᱱᱚᱜ ᱜᱮᱭᱟ᱾ ᱡᱩᱫᱤ ᱢᱤᱫᱴᱮᱱ ᱦᱚᱲᱮ ᱵᱚᱸᱜᱟ ᱛᱟᱞᱟ ᱠᱚᱜᱼᱟ ᱚᱲᱟᱜ ᱨᱮᱱ ᱮᱱᱠᱷᱟᱱ ᱫᱚ ᱩᱱᱤ ᱩᱤᱱ ᱡᱟᱦᱟᱸᱭ ᱫᱚ ᱵᱚᱸᱜᱟ ᱛᱟᱞᱟ ᱟᱠᱟᱱᱟᱭ ᱩᱱᱤ ᱦᱚᱜ-ᱚᱭ ᱜᱟᱰᱟ ᱛᱮ ᱤᱫᱤ ᱠᱟᱛᱮᱫ ᱥᱮ ᱱᱟᱹᱭᱛᱮ ᱤᱫᱤ ᱠᱟᱛᱮᱫ ᱡᱟᱦᱟᱸ ᱛᱤᱱᱟᱹᱜ ᱚᱱᱟ ᱚᱸᱰᱮᱱᱟᱜ ᱠᱟᱹᱢᱤᱦᱚᱨᱟ ᱢᱩᱪᱟᱹᱫᱽ ᱠᱟᱱ ᱥᱮ ᱟᱫᱚ ᱥᱚᱝᱜᱮ ᱛᱮ ᱮᱱᱦᱤᱞᱳᱜ ᱵᱟᱝᱠᱷᱟᱱ ᱫᱚᱥᱟᱨ ᱫᱤᱱ ᱜᱮᱯᱮ ᱛᱮᱞ ᱱᱟᱦᱟᱱᱚᱜᱼᱟ᱾ ᱵᱚᱦᱚᱜ ᱩᱯ ᱯᱮ ᱟᱝᱲᱩᱭᱮᱭᱟ ᱦᱳᱭᱥᱮ ᱤᱱᱟᱹᱜᱮ ᱠᱟᱛᱷᱟ ‌ᱛᱚ, ᱟᱫᱚ ᱛᱚᱵᱮ ᱦᱚᱸᱜ-ᱚᱭ ᱠᱟᱛᱷᱟ ᱫᱚ ᱱᱚᱝᱠᱟᱱ ᱠᱟᱱᱟ ᱡᱮ‌‌ ᱦᱚᱭ-ᱚᱭ ᱡᱟᱦᱟᱸ ᱵᱮᱱ ᱞᱟᱹᱭᱼᱟ ᱡᱮ ᱵᱟᱨ ᱵᱚᱪᱷᱚᱨ ᱯᱚᱨ ᱵᱷᱟᱸᱰᱟᱱ ᱥᱮ ᱯᱮ ᱵᱚᱪᱷᱚᱨ ᱯᱚᱨ ᱵᱷᱟᱸᱰᱟᱱ ᱥᱮ ᱢᱚᱬᱮ ᱵᱚᱪᱷᱚᱨ ᱯᱚᱨ ᱵᱷᱟᱸᱰᱟᱱ᱾ ᱟᱫᱚ ᱚᱱᱠᱟ ᱞᱮᱠᱟᱛᱮ ᱡᱟᱦᱟᱸ ᱫᱚ‌ ᱦᱚᱭ-ᱚᱭ ᱟᱨ ᱦᱚ ᱯᱮ ᱦᱚᱲ, ᱯᱩᱱ ᱦᱚᱲ ᱠᱚ ᱜᱚᱡ ᱮᱱᱟ᱿ ᱜᱚᱡ ᱮᱢᱟᱱ-ᱱᱟᱠᱚ ᱟᱫᱚ ᱩᱱᱠᱩᱣᱟᱜ ᱠᱟᱹᱢᱤ ᱦᱚᱨᱟ ᱦᱚᱸ ᱚᱱᱠᱟᱜ ᱜᱮ ᱦᱟᱹᱯᱤᱫ ᱠᱟᱛᱮ ᱛᱟᱦᱮᱱᱟ ᱡᱮ ᱛᱮᱞᱱᱟᱦᱟᱱ ᱠᱟᱹᱢᱤ ᱯᱩᱨᱟᱹᱣ ᱚᱱᱠᱟ ᱠᱟᱛᱮᱜ ᱥᱮ ᱛᱟᱭᱚᱢ ᱫᱟᱨᱟᱢ ᱚᱱᱟ ᱛᱮᱞᱱᱟᱦᱟᱱ ᱠᱟᱹᱢᱤ ᱢᱟ ᱞᱟ ᱯᱩᱨᱟᱹᱣ ᱟᱠᱟᱱ᱾ ᱟᱨ ᱦᱟᱱᱟ-ᱱᱟᱣᱭᱟ ᱠᱟᱹᱢᱤ ᱦᱚᱨᱟ ᱠᱚᱫᱚ ᱩᱱᱠᱩ ᱯᱩᱱ ᱦᱚᱲᱟᱜ ᱜᱮ ᱢᱤᱫᱛᱮ ᱦᱩᱭᱩᱜᱼᱟ ᱚᱱᱠᱟᱱᱟᱜ ᱠᱟᱛᱷᱟ ᱠᱟᱱᱟ ᱥᱮ ᱪᱮᱫ?
ᱱᱟᱦᱟᱜ
ᱠᱚ ᱪᱟᱞᱟᱜ ᱟᱨ ᱪᱟᱞᱟᱜ ᱟᱠᱚ ᱴᱷᱤᱠ ᱢᱚᱛᱚ ᱡᱟᱦᱟᱱᱟᱜ ᱯᱟᱸᱡᱟ ᱪᱟᱞᱟᱜᱼᱟ ᱵᱟᱠᱚ ᱧᱟᱢᱟ᱾ ᱠᱟᱨᱚᱱ ᱟᱞᱮ ᱪᱷᱩᱸᱛ ᱨᱮᱜᱮ ᱢᱮᱱᱟᱜ ᱞᱮᱭᱟ ᱡᱮᱦᱮᱛᱩ ᱪᱷᱩᱸᱛ ᱵᱟᱝᱞᱮ ᱯᱷᱮᱨᱟᱣ ᱪᱟᱵᱟ ᱟᱠᱟᱜᱼᱟ᱾ ᱜᱮᱭᱟ ᱤᱭᱟᱹ ᱵᱩᱨᱩ ᱥᱮᱸᱫᱽᱨᱟ ᱦᱩᱭᱩᱜ, ᱟᱨ ᱮᱢᱱᱤ ᱵᱩᱨᱩ ᱥᱮᱸᱫᱽᱨᱟ ᱦᱩᱭᱩᱜ᱾ ᱟᱨ ᱡᱟᱦᱟᱸ ᱵᱟᱨᱟ ᱡᱤᱛᱠᱟᱹᱨ ᱦᱤᱡᱩᱜᱼᱟ, ᱱᱚ ᱱᱚᱝᱠᱟ ᱧᱚᱜ ᱜᱮᱭᱟ ᱟᱫᱚ ᱚᱱᱠᱟ ᱠᱟᱹᱣᱰᱤ ᱠᱚᱨᱮᱱᱟᱜ ᱟᱱᱟᱴ ᱠᱷᱟᱹᱛᱤᱨ ᱛᱮᱜᱮ ᱟᱞᱮ ᱫᱚ ᱥᱚᱸᱜᱮ ᱥᱟᱛᱷᱤ ᱫᱚ ᱵᱟᱝ ᱞᱮ ᱵᱷᱟᱸᱰᱟᱱᱚᱜ ᱜᱮᱭᱟ᱾ ᱟᱨ ᱟᱞᱮᱫ ᱫᱚ ᱵᱷᱟᱸᱰᱟᱱ ᱨᱮᱫᱚ ᱡᱟᱦᱟᱸ ᱠᱚ ᱢᱮᱨᱚᱢ ᱠᱚ ᱥᱚᱢᱟᱭ ᱫᱚ ᱚᱱᱮ ᱵᱟᱞᱟ ᱢᱮᱨᱚᱢ ᱠᱚ ᱞᱟᱜᱟᱜ ᱟᱠᱚ